ᱦᱮᱞᱳᱣ, ᱦᱮᱞᱳᱣ, ᱦᱩᱸ ᱟᱸᱡᱚᱢ ᱠᱟᱱᱟ? ᱦᱮᱸ ᱟᱸᱡᱚᱢ ᱠᱟᱱᱟ?
ᱫᱟᱠᱟ ᱠᱚᱫᱚ ᱯᱮ ᱡᱚᱢ ᱠᱮᱫᱟ?
ᱦᱩᱸ ᱫᱟᱠᱟ ᱠᱚ ᱡᱚᱢ ᱠᱮᱜᱼᱟᱞᱮ ᱱᱤᱛ ᱧᱚᱜ ᱜᱮᱼᱼ ᱦᱩᱸᱻ
ᱪᱮᱻ ᱩᱛᱩ?
ᱚᱱᱠᱟ ᱫᱚ ᱛᱮᱦᱮᱧ ᱫᱚ ᱠᱷᱤᱪᱲᱤ ᱞᱮ ᱵᱮᱱᱟᱣ ᱞᱮᱫ-ᱟ
ᱚᱻ ᱟᱞᱮ ᱦᱚᱸ ᱠᱷᱤᱪᱲᱤ ᱜᱮ
ᱦᱩᱸ ᱚᱱᱠᱟ ᱦᱟᱞᱠᱟ ᱯᱷᱩᱞᱠᱟ ᱫᱟᱜ ᱮᱫ ᱛᱟᱦᱮᱱᱟ ᱥᱮ ᱮᱱᱟᱹᱠᱷᱟᱱ ᱫᱚ ᱠᱷᱤᱪᱲᱤ ᱜᱮᱞ ᱞᱮ ᱵᱮᱱᱟᱣ ᱠᱮᱫᱼᱟ ᱦᱩᱸ
ᱟᱨ ᱚᱱᱮ ᱪᱮᱫ ᱪᱤᱻ ᱠᱩ ᱢᱟᱱᱮ ᱪᱮᱫ ᱵᱟᱢ ᱞᱟᱹᱭ ᱟᱹᱫᱤᱧᱟ?
ᱦᱩᱸᱦᱩ ᱪᱤᱠᱩ ᱦᱚᱸᱻ ᱪᱤᱠᱩ ᱫᱚᱼᱼ
ᱤᱝᱞᱤᱥᱼᱤᱝᱞᱤᱥ ᱛᱮᱞᱮ ᱤᱝᱞᱤᱥ ᱛᱮ ᱪᱮᱫ ᱠᱚ ᱞᱟᱹᱭ ᱟ?
ᱤᱝᱤᱥ ᱛᱮ ᱤᱝᱞᱤᱥ ᱛᱮᱻ ᱪᱮᱫᱮ ᱞᱮᱠᱟ ᱡᱮᱠᱚ ᱞᱟᱹᱭᱟ ᱤᱪᱷ ᱚᱱᱠᱟ ᱫᱚ ᱵᱟᱝᱛ ᱦᱚᱸ ᱦᱚᱸ ᱛᱚ ᱱᱚᱣᱟ ᱠᱚ ᱟᱞᱮ ᱥᱮᱫ ᱫᱚ ᱵᱟᱜᱟᱱ ᱦᱚᱸ ᱢᱟᱱᱮ ᱵᱟᱜᱟᱱᱟ ᱠᱟᱜ ᱞᱟ. ᱭᱟᱢ ᱠᱟᱱᱟ ᱦᱟᱸᱜ ᱛᱚ ᱩᱫᱼᱼ ᱦᱮᱸ ᱩᱞ ᱠᱚᱦᱚᱸ ᱟᱞᱟᱜᱽᱼᱟᱞᱟᱜᱽ ᱵᱷᱮᱨᱟᱭᱴᱤ ᱨᱮᱱᱟᱜ ᱢᱮᱱᱟᱜᱼᱟ᱾ ᱡᱮᱢᱚᱱ ᱜᱩᱫᱷᱞᱤ ᱞᱟᱝᱲᱟ
ᱵᱟᱵᱟ ᱩᱱᱟᱜ ᱠᱤᱪᱷᱩ ᱞᱤᱪᱩ ᱠᱩᱞᱟᱼᱞᱮᱯᱮ
ᱦᱮ ᱟᱫᱚ ᱫᱟᱨᱮ ᱚᱱᱠᱟ ᱵᱟᱝ ᱢᱟᱨᱟᱝᱼᱼ ᱵᱟᱝ ᱠᱟᱱᱟ ᱵᱟᱠᱷᱟᱡᱼᱼ ᱦᱩᱭᱩᱜ ᱠᱷᱟᱱ ᱫᱚ ᱱᱷᱟᱜ ᱱᱚᱝᱠᱟ ᱚᱱᱛᱮ ᱞᱤᱪᱩ ᱠᱚ ᱦᱩᱸᱻ,
ᱦᱩᱸ ᱞᱤᱡᱩ ᱠᱚ ᱩᱞ ᱠᱚᱼᱼ
ᱦᱩᱸ ᱦᱩᱸᱦᱩᱸ ᱚᱱᱟ ᱥᱟᱯᱳ ᱵᱤᱞᱟ ᱠᱚ ᱢᱮᱱᱟ ᱤᱝᱞᱤᱥ ᱛᱮᱫ ᱪᱤᱠᱩ
ᱚᱝ
ᱦᱩᱸᱻ
ᱪᱮᱫ ᱜᱟᱲᱚᱢ ᱦᱩᱭᱩᱜ ᱠᱟᱱᱟ ᱞᱟ. ᱭ ᱠᱮᱜᱼᱟ
ᱪᱮᱫ ᱞᱮᱠᱟ?
ᱪᱮᱫ ᱦᱩᱲᱩ ᱠᱚᱯᱮ ᱨᱚᱦᱚᱭ ᱠᱮᱜ-ᱟ?
ᱱᱤᱛᱚᱜ ᱫᱚ ᱱᱷᱟᱜ ᱢᱟᱱᱮ ᱵᱟᱹᱭᱦᱟᱹᱲ ᱦᱩᱲᱩ ᱨᱮᱜᱮᱞᱮ ᱨᱚᱦᱚᱭ ᱟᱠᱟᱜᱼᱟ᱾ ᱢᱟᱱᱮ ᱥᱚᱨᱱ ᱜᱮ ᱥᱚᱨᱱ
ᱟᱵᱚ ᱦᱚᱸ ᱥᱚᱨᱱᱚ ᱚᱱᱛᱮ ᱥᱚᱨᱱᱚ ᱠᱚ ᱞᱟ. ᱭᱮᱫ ᱟᱨ ᱪᱮᱫ?
ᱥᱚᱨᱱᱚ, ᱵᱩᱞᱮᱴ, ᱵᱩᱞᱮᱰ, ᱯᱟᱵᱷᱚᱡᱽᱱᱟ ᱡᱷᱤᱸᱜᱟᱹ ᱪᱚᱯᱟ
ᱦᱚᱭᱻᱻ
ᱦᱩᱸ ᱠᱟᱹᱵᱨᱤ
ᱪᱮᱫ ᱠᱚ ᱪᱚᱝ ᱟᱫᱚ ᱪᱮᱜ ᱞᱮᱠᱟ ᱟᱨ ᱪᱮᱜ ᱪᱮ?
ᱦ ᱱᱚᱝᱠᱟᱼᱱᱚᱝᱠᱟ ᱦᱩᱲᱩ ᱨᱮᱱᱟᱜ ᱧᱩᱛᱩᱢ ᱢᱮᱱᱟᱜᱼᱟ ᱚᱱᱟ ᱠᱚᱞᱮ ᱨᱚᱦᱚᱭᱟ᱾ ᱦᱮᱸᱻ
ᱠᱟᱴᱠᱚᱢ ᱠᱚᱯᱮ ᱥᱟᱵ ᱠᱚᱜᱮᱭᱟ ᱥᱮ ᱵᱟᱝ?
ᱦᱟᱹᱠᱩ ᱠᱚᱞᱮ ᱥᱟᱵ ᱠᱚᱜᱮᱭᱟ ᱫᱚᱢᱮ ᱡᱩᱨᱮ ᱫᱟᱜᱽ ᱠᱷᱟᱱᱮ ᱡᱟᱞᱟᱢ ᱠᱚᱞᱮ ᱪᱟᱯᱟᱫᱟ ᱟᱨ ᱴᱚᱨᱚᱰᱟᱝ ᱯᱟᱴᱟ ᱠᱚᱞᱮ ᱚᱰᱟᱣᱟ᱾ ᱟᱨ ᱵᱟᱠᱟᱱᱡ ᱫᱚ ᱚᱱᱟ ᱦᱚᱯᱚᱱ ᱦᱚᱯᱚᱱ ᱥᱚᱰᱚᱜ ᱠᱚᱨᱮ ᱫᱚ ᱤᱭᱟᱹ ᱠᱚᱞᱮ ᱤᱭᱟᱹ ᱢᱚᱥᱟᱨᱤ ᱠᱚᱞᱮ ᱟᱰᱚᱠ ᱠᱟᱜᱼᱟ᱾ ᱟᱨ ᱵᱟᱠᱟᱱᱡ ᱫᱚ ᱟᱨᱠᱟ. ᱫᱚ ᱪᱷᱚᱴᱟᱼᱪᱷᱚᱴᱟ ᱠᱚ ᱡᱷᱟᱹᱞᱤᱜ-ᱟ᱾
ᱰᱟᱝᱨᱤ ᱠᱚ ᱢᱟᱝᱨᱤ ᱠᱚ ᱠᱩᱭ ᱠᱚ
ᱢᱟᱹᱝᱨᱤ ᱠᱚ ᱠᱷᱚᱭ ᱠᱚᱫᱚ ᱱᱚᱛᱮ ᱫᱚ ᱵᱟᱠᱚ ᱧᱟᱢᱚᱜᱼᱟ ᱰᱷᱮᱨ ᱫᱚ,
ᱛᱟᱦᱞᱮ ᱪᱮᱞᱮ ᱠᱚ ᱡᱚᱢ
ᱩᱱᱠᱩ ᱯᱩᱴᱷᱤ ᱠᱚᱠᱚ ᱧᱟᱢᱚᱜᱼᱟ ᱯᱩᱴᱷᱤ ᱠᱚ, ᱪᱟᱺᱲᱠᱟᱹ, ᱜᱟᱹᱲᱟᱹᱭ ᱠᱚ᱾
ᱚᱸ ᱟᱪᱪᱷᱟ᱾
ᱦᱩᱸᱻ ᱦᱩᱸ, ᱫᱩᱲᱤ ᱠᱚ, ᱵᱟᱢᱵᱤ ᱠᱚ᱾ ᱱᱚᱝᱠᱟᱱ ᱦᱟᱠᱩ ᱠᱚ ᱧᱟᱢ‌ᱮᱜ-ᱟ᱾
ᱦᱩᱸ᱾ ᱟᱨ ᱠᱟᱹᱴᱤᱡ ᱠᱟᱹᱴᱤᱡ ᱜᱮᱫᱽᱨᱟᱝ ᱠᱚ, ᱩᱱᱠᱩ ᱡᱩᱱᱟᱹ ᱦᱟᱹᱠᱩ ᱢᱮᱛᱟ ᱠᱚᱣᱟ ᱾ ᱦᱟᱸ ᱜᱮᱫᱽᱨᱟᱝ ᱢᱟᱱᱮ ᱦᱚᱸ ᱵᱩᱸᱵᱩᱡ ᱠᱚ, ᱤᱪᱟᱹᱜ ᱠᱚ
ᱜᱮᱫᱽᱨᱟ?
ᱵᱟᱝ ᱜᱮ ᱵᱚᱸᱢᱩᱡᱽ ᱫᱚ ᱟᱞᱟᱜᱽ ᱜᱮᱭᱟ ᱠᱚ ᱜᱮᱸᱫᱽᱨᱟᱝ ᱟᱞᱟᱜᱽ ᱟᱠᱚ ᱜᱮᱸᱫᱽᱨᱝ ᱫᱚ ᱟᱲᱟᱜ ᱦᱟᱹᱠᱩ ᱞᱮᱠᱷᱟᱱ ᱠᱚ ᱮᱠᱫᱚᱢ ᱪᱷᱳᱴᱟ ᱪᱷᱳᱴᱟ ᱠᱚ ᱛᱟᱦᱮᱸᱱᱟ, ᱢᱟᱱᱮ ᱡᱟᱹᱥᱛᱤ ᱫᱚ ᱵᱟᱠᱚ ᱢᱟᱨᱟᱝᱚᱜᱼᱟ ᱱᱩᱠᱩ ᱫᱚ,
ᱦᱩᱲᱩ ᱵᱟᱦᱟ ᱦᱩᱲᱩ ᱵᱟᱦᱟ, ᱢᱤᱱ ᱢᱤᱱ ᱜᱮᱭᱟ ‌ᱠᱚ ᱠᱤ?
ᱦᱩᱸ?
ᱦᱩᱲᱩ ᱡᱚᱠᱷᱚᱱ ᱵᱟᱦᱟᱜᱼᱟ ᱛᱚᱠᱷᱚᱱ ᱠᱤ ᱠᱚ ᱦᱟᱹᱠᱩᱜᱼᱟ ᱩᱱᱠᱩ ᱫᱚ?
ᱵᱟᱝ ᱜᱮ ᱚᱱᱟ ᱢᱟᱲᱟᱝ ᱛᱮᱜᱮ ᱠᱚ ᱦᱟᱹᱠᱩᱜᱼᱟ ᱩᱱᱠᱩ ᱫᱚ, ᱡᱮᱭᱥᱮ ᱠᱤ ᱱᱤᱛᱚᱜ ᱱᱟᱦᱟᱜ ᱫᱟᱜᱟᱭ ᱛᱚ ᱵᱟᱹᱫᱽ ᱠᱚᱨᱮ, ᱦᱚᱸ ᱜᱟᱰᱟ ᱢᱟᱱᱮ ᱵᱟᱹᱫᱽ ᱨᱮᱱᱟᱜ ᱫᱟᱜ ᱜᱟᱰᱟᱨᱮ ᱪᱟᱞᱟᱜ-ᱟ ᱥᱮ ᱮᱱᱠᱷᱟᱱ ᱚᱝᱠᱟ ᱛᱮ ᱨᱟ ᱠᱟᱵ ᱟᱠᱚ, ᱵᱟᱹᱫᱽ ᱥᱮᱱ᱾
ᱚ ᱟᱪᱪᱷ
ᱦᱩᱸ, ᱠᱷᱮᱛ ᱨᱮ ᱨᱟᱠᱟᱵ ᱟᱠᱚ ᱤᱱᱟᱹ ᱯᱚᱨᱮ ᱟᱞᱮ ᱚᱸᱰᱮ, ᱯᱟᱴᱟ ᱴᱚᱨᱚᱰᱟᱝ ᱞᱮ ᱟᱰᱟᱣᱟ, ᱤᱱᱟᱹ ᱠᱷᱟᱱ ᱜᱮ ᱚᱸᱰᱮ ᱠᱚ ᱡᱷᱟᱹᱞᱤᱜᱼᱟ, ᱟᱨ ᱵᱟᱠᱷᱟᱡ ᱫᱚ ᱚᱱᱟ ᱠᱟᱥᱤ ᱴᱚᱨᱰᱟᱝ ᱵᱮᱱᱟᱣᱟᱞᱮ,
ᱚᱻ᱾
ᱦᱩᱸ, ᱯᱩᱸᱰ ᱜᱮ ᱵᱟᱦᱟᱜ ᱫᱚ ᱠᱟᱹᱥᱤ
ᱚ, ᱦᱮᱸ ᱦᱮᱸ ᱦᱮᱸ ᱦᱮᱸ ᱠᱟᱹᱥᱤ᱾
ᱦᱩᱸᱻ, ᱧᱮᱞ ᱠᱟᱜ ᱜᱮᱭᱟᱢ ᱥᱮ?
ᱦᱮᱸ ᱧᱮᱞ ᱠᱤᱫᱤᱧ ᱱᱚᱱᱛᱮ ᱦᱚᱸ ᱦᱩᱭᱩᱜ ᱜᱮᱭᱟ, ᱟᱨᱚ ᱛᱮᱦᱮᱧ ᱫᱚ ᱪᱮᱫ ᱠᱚ ᱢᱟᱱᱟᱣᱮᱜ-ᱟ ᱨᱚᱛ ᱠᱚ?
ᱛᱮᱦᱮᱧ ᱫᱚ ᱟᱞᱮ ᱟᱹᱛᱩ ᱨᱮᱜᱮ ᱱᱚᱛᱮ ᱱᱟᱦᱟᱜ ᱢᱟᱱᱮ ᱠᱤᱪᱷᱩ ᱠᱚ ᱚᱱᱠᱟ ᱤᱥᱯᱚᱴ ᱠᱚ ᱫᱚᱦᱚ ᱠᱟᱜᱼᱟ, ᱯᱷᱩᱴᱵᱚᱞ ᱤᱥᱯᱚᱴ ᱢᱮᱱᱟᱜᱼᱟ ᱦᱩᱸ ᱨᱚᱛ ᱠᱚᱫᱚ ᱱᱟᱦᱟᱜ ᱛᱮᱦᱮᱧ ᱵᱟᱞᱮ ᱪᱟᱞᱟᱣ ᱠᱟᱱᱟ ᱟᱞᱮ ᱫᱚ ᱦᱟᱸᱜ
ᱚ
ᱟᱨ ᱚᱱᱠᱟ ᱥᱩᱨ ᱨᱮ ᱵᱟᱭ ᱦᱳᱭᱳᱜᱼᱟ ᱚᱱᱠᱟ ᱨᱚᱛ ᱫᱚ, ᱟᱹᱲᱤ ᱥᱟᱺᱜᱤᱧ ᱧᱚᱜ ᱜᱮ ᱟᱵᱚ ᱫᱚᱥ ᱠᱤᱞᱳᱢᱤᱴᱟᱨ ᱜᱟᱱ ᱦᱩᱭᱩᱜ-ᱟ ᱩᱱᱟᱹᱜ ᱥᱟᱺᱜᱤᱧ ᱨᱮ ᱦᱳᱭᱳᱼᱟ,
ᱦᱩᱸᱜ-ᱩ ᱟᱨ ᱫᱟᱜ ᱦᱚᱸ ᱫᱟᱜ ᱡᱟᱹᱯᱩᱫ ᱮᱫᱟ ᱵᱩᱴᱷᱮ ᱤᱱᱟᱹ ᱯᱚᱨᱮ ᱜᱮ, ᱫᱟᱜ ᱡᱟᱹᱯᱩᱫ ᱛᱩᱞᱩᱡ ᱩᱱᱟᱹᱜ ᱡᱷᱟᱹᱞ ᱥᱮᱱ ᱦᱚᱸ ᱠᱟᱹᱴᱤᱡ, ᱦᱮᱨᱮᱥᱢᱮᱱᱴ ᱫᱷᱟᱨᱟ ᱜᱮ ᱵᱩᱡᱷᱟᱹᱜ ᱠᱟᱱᱟ ᱢᱟᱱᱮ ᱮᱱᱠᱷᱟᱱ ᱵᱟᱞᱮ ᱪᱟᱞᱟᱣ ᱟᱠᱟᱱᱟ,
ᱚ
ᱦᱩᱸ ᱟᱯᱮ ᱫᱚ ᱚᱱᱛᱮ ᱨᱚᱛᱷ ᱡᱟᱛᱨᱟ ᱠᱚ ᱪᱮᱫ ᱞᱮᱠᱟ ᱫᱚᱢᱮ ᱠᱚ ᱵᱷᱤᱲᱟ ᱥᱮ ᱥᱩᱨ ᱨᱮ ᱜᱮ ᱦᱩᱭᱩᱜᱼᱟ ᱠᱤ ᱦᱩᱸ
ᱦᱮ ᱪᱟᱞᱟᱣ ᱞᱤᱱᱤᱧ,
ᱦᱩᱸ ᱦᱩᱸ
ᱚᱱᱠᱟ ᱫᱚ ᱤᱧ ᱦᱚᱸ ᱵᱚᱪᱷᱚᱨ ᱜᱤᱧ ᱪᱟᱞᱟᱜᱼᱟ ᱠᱤᱱᱛᱩ ᱱᱤᱭᱟᱹ ᱫᱷᱟᱣ ᱫᱚ ᱦᱟᱸᱜ ᱵᱟᱹᱧ ᱪᱟᱞᱟᱣ ᱟᱠᱟᱱᱟ, ᱯᱩᱨᱤ ᱠᱩᱧ ᱪᱟᱞᱟᱣ ᱟᱠᱟᱱᱟ ᱧᱮᱞ ᱟᱹᱜᱩ ᱟᱹᱜᱩ ᱠᱟᱜ ᱟᱹᱧ ᱚᱸᱰᱮ ᱨᱚᱛᱷ ᱡᱟᱛᱨᱟ ᱦᱩᱭᱩᱜᱼᱟ, ᱳᱰᱤᱥᱥᱟ᱾
ᱟᱪᱪᱷᱟ
ᱦᱩᱸ ᱦᱩᱸ ᱦᱮᱞᱳ ᱨᱚᱲ ᱨᱚᱲ ᱟᱸᱡᱚ ᱢᱚᱜ ᱠᱟᱱᱟ᱾
ᱦᱮᱸ ᱟᱸᱡᱚᱢᱚᱜ ᱠᱟᱱᱟ ᱤᱧᱟᱜ ᱮᱢ ᱟᱸᱡᱚᱢ ᱫᱟ ᱛᱚ,
ᱦᱚᱸ ᱟᱸᱡᱚᱢ ᱮᱫᱤᱧ, ᱚᱱᱠᱟ
ᱰᱟᱝᱨᱤ ᱠᱩ ᱢᱮᱱᱟᱜ ᱠᱚ ᱛᱟᱯᱮᱭᱟ,
ᱦᱩᱸ ᱰᱟᱹᱝᱨᱤ ᱠᱚ ᱢᱮᱱᱟᱜ ᱞᱮᱭᱟ ᱢᱮᱱᱟᱜ ᱠᱚᱣᱟ, ᱚ, ᱤᱱᱟᱹ ᱯᱚᱨᱮ ᱢᱮᱨᱚᱢ ᱠᱚ ᱥᱤᱢ ᱥᱤᱢ ᱠᱚ ᱥᱩᱠᱨᱤ ᱠᱚ ᱢᱮᱱᱟᱜ ᱠᱚᱣᱟ,
ᱪᱟᱹᱰᱣᱟᱹ ᱠᱚᱣᱟᱯᱮ ᱥᱮ ᱤᱭᱟᱹ ᱟᱲᱟᱜ ᱟᱹᱛᱤᱧ,
ᱩᱱᱠᱩ ᱫᱚ ᱱᱤᱛᱚᱜ ᱫᱚ ᱟᱹᱛᱤᱧ ᱠᱚᱣᱟᱞᱮ,
ᱚ, ᱢᱟᱱᱮ ᱜᱩᱯᱤ ᱠᱟᱛᱮᱜ
ᱦᱚᱭ ᱜᱩᱯᱤ ᱠᱚᱣᱟᱞᱮ ᱟᱨ ᱟᱫᱷᱮᱱ ᱠᱚᱫᱚ ᱢᱟᱱᱮ ᱚᱱᱠᱟ ᱪᱟᱹᱰᱤᱟᱹᱣ ᱠᱟᱠᱚᱣᱟᱞᱮ,
ᱚ
ᱦᱩᱸ ᱚᱱᱟ ᱨᱮ ᱦᱚᱸ ᱛᱚ ᱵᱟᱨ ᱯᱮ ᱦᱚᱲ ᱫᱚᱨᱠᱟᱨᱚᱜᱼᱟ ᱥᱮ ᱮᱱᱠᱷᱟᱱ ᱟᱹᱰᱤ ᱦᱚᱲ ᱚᱸᱰᱮ ᱤᱱᱵᱷᱚᱞᱵᱷ ᱠᱚᱜᱼᱟ ᱞᱮ,
ᱦᱮᱸ ᱦᱮᱸ ᱦᱮᱸ,
ᱦᱩᱸ
ᱟᱪᱷᱟ,
ᱦᱩᱸ,
ᱫᱟᱸᱥᱟᱭ ᱠᱚᱨᱮ ᱮᱱᱮᱡ ᱠᱚᱯᱮ ᱩᱸᱰᱩᱜᱚᱜ ᱜᱮᱭᱟ,
ᱵᱟᱝ ᱟᱞᱮ ᱫᱚ ᱵᱟᱞᱮ ᱩᱰᱩᱠᱚᱜᱼᱟ ᱫᱟᱸᱥᱟᱭ ᱠᱚᱨᱮ ᱫᱚ ᱟᱞᱮ ᱫᱚ ᱢᱟᱱᱮ, ᱟᱞᱮ ᱩᱛᱩ ᱫᱚ ᱱᱚᱝᱠᱟ ᱢᱮᱱᱟᱜ ᱞᱮᱭᱟ ᱠᱤ ᱟᱞᱮ ᱫᱚ ᱢᱟᱸᱜᱟᱣ ᱠᱟᱛᱮ ᱠᱚ ᱤᱫᱤ ᱞᱮ ᱦᱟᱱᱛᱮ, ᱛᱮ ᱡᱮᱢᱚᱱ ᱯᱟᱛᱟ ᱮᱱᱮᱡ ᱦᱩᱭᱱᱟ ᱫᱚᱝ ᱮᱱᱮᱡ ᱦᱩᱭ ᱮᱱᱟ, ᱞᱟᱜᱽᱲᱮ ᱮᱱᱮᱡ ᱦᱩᱭᱱᱟ ᱦᱮᱸ ᱠᱟᱨᱟᱢ ᱮᱱᱮᱡ ᱦᱩᱭ ᱮᱱᱟ ᱵᱟᱦᱟ ᱮᱱᱮᱡ, ᱟᱨ ᱟᱞᱮ ᱟᱹᱛᱩ ᱠᱚᱨᱮᱢᱟ ᱱᱟᱜ ᱢᱮᱥᱟ ᱥᱟᱱᱟ ᱦᱚᱲ ᱢᱮᱱᱟᱜ ᱞᱮᱭᱟ ᱤᱱᱟᱹᱠᱷᱟᱱ ᱫᱚ ᱤᱭᱟᱹ ᱮᱱᱮᱡ ᱞᱟᱹᱭᱟ᱾ ᱟᱫᱤ ᱥᱩᱥᱩᱱ ᱠᱚᱞᱮ ᱮᱱᱮᱡ ᱞᱮ ᱪᱟᱞᱟᱜ-ᱟ᱾ ᱟᱨ ᱟᱞᱮ ᱟᱹᱛᱩ ᱨᱮᱱ ᱫᱚ ᱰᱟᱨᱢᱟ ᱦᱚᱸᱞᱮ ᱰᱟᱨᱢᱟᱭ ᱜᱮᱭᱟ᱾ ᱮᱱᱷᱟᱱ ᱰᱟᱨᱢᱟ ᱦᱚᱸᱞᱮ ᱪᱟᱞᱟᱜ-ᱟ᱾ ᱦᱩᱸ᱾
ᱱᱟᱴᱚᱠ ᱠᱚᱯᱮ ᱠᱚᱨᱟᱣ ᱜᱮᱭᱟ?
ᱦᱩ ᱱᱟᱴᱚᱠ ᱠᱚᱞᱮ ᱠᱚᱨᱟᱣ ᱜᱮᱭᱟ ᱟᱯᱮ ᱚᱱᱛᱮ ᱞᱮ ᱤᱫᱤ ᱵᱟᱲᱟᱭ ᱜᱮᱭᱟ ᱵᱮᱝᱜᱚᱞ ᱥᱮᱫ᱾
ᱡᱟᱛᱨᱟ ᱛᱚ ᱛᱟᱦᱚᱞᱮ?
ᱦᱩᱸ ᱥᱚᱴ ᱰᱟᱨᱢᱟ ᱢᱚᱛᱞᱚᱵ᱾
ᱜᱟᱭᱟᱱ᱾
ᱦᱩᱸ ᱜᱟᱭᱟᱱ ᱥᱚᱴ ᱜᱟᱭᱟᱱ᱾
ᱟᱢ ᱟᱢ ᱦᱚᱢ ᱠᱚᱨᱟᱣ ᱜᱮᱭᱟ?
ᱤᱧ ᱫᱚ ᱵᱟᱹᱧ ᱠᱚᱨᱟᱣᱟ ᱢᱟᱱᱮ ᱤᱧ ᱫᱚ ᱦᱟᱱᱟ ᱱᱟᱣᱟ ᱨᱮ ᱥᱚᱝᱥᱛᱷᱟ ᱠᱚᱨᱮᱧ ᱠᱟᱹᱢᱤᱭᱟ ᱥᱮ ᱯᱨᱚᱡᱮᱠᱴ ᱠᱚᱨᱮ ᱛᱚ ᱚᱱᱟᱛᱮ ᱥᱚᱢᱚᱭ ᱵᱟᱹᱧ ᱧᱟᱢᱟ ᱵᱟᱠᱷᱟᱡ ᱫᱚ ᱤᱧᱦᱚᱸ ᱢᱮᱛᱟ ᱵᱟᱲᱟᱹᱧ ᱜᱮᱭᱟ ᱠᱚ᱾ ᱢᱮᱥᱟᱜ ᱥᱮᱞᱮᱫᱚᱜ ᱢᱮᱱᱛᱮᱱ᱾
ᱚᱻ
ᱦᱩ᱾ ᱟᱫᱚ ᱡᱟᱦᱟᱸ ᱛᱤᱥ ᱠᱚᱨᱮ ᱚᱱᱟ ᱛᱟᱭᱱᱚᱢ ᱠᱚᱨᱮᱧ ᱢᱮᱥᱟ ᱵᱟᱲᱟ ᱠᱚᱜ-ᱟ᱾ ᱥᱟᱭᱤᱰ ᱨᱮᱱᱟᱜ ᱰᱟᱱᱥᱟᱨ ᱠᱚᱨᱮ ᱦᱩᱸ᱾
ᱦᱮᱸ ᱚᱱᱟᱜᱮ ᱚᱱᱟ ᱦᱚ ᱟᱹᱰᱤ᱾
ᱦᱩ᱾ ᱟᱞᱮ ᱢᱚᱡᱽ ᱜᱮ ᱟᱹᱰᱤ ᱵᱮᱥᱜᱤᱧ ᱴᱷᱤᱠᱟᱹᱭᱟ ᱪᱮᱫᱟᱜ ᱥᱮ ᱡᱮᱛᱮ ᱨᱚᱠ ᱨᱚᱢᱚᱡ ᱵᱟᱞᱟ ᱦᱚᱲ ᱦᱚᱸ ᱢᱮᱱᱟᱜ ᱠᱚᱣᱟ ᱠᱟᱹᱢᱤ ᱵᱟᱞᱟ ᱦᱚᱲ ᱢᱮᱱᱟᱜ ᱠᱚᱣᱟ ᱠᱟᱹᱢᱤᱭᱟᱠᱚ ᱦᱩᱸ᱾
ᱵᱩᱡᱷᱟᱹᱜ-ᱟ᱾
ᱦᱩᱸ ᱵᱟᱛᱟᱣ ᱨᱟᱱ ᱦᱚᱸ ᱥᱟᱛ᱾
ᱥᱩᱫᱩ ᱚᱲᱟᱜ ᱨᱮ ᱛᱟᱦᱮᱸ ᱠᱤ ᱟᱨ ᱵᱷᱟᱜᱮ ᱵᱩᱡᱷᱟᱹᱜ-ᱟ᱾ ᱚᱱᱠᱟᱜ ᱜᱮ ᱛᱟᱦᱮᱱ ᱞᱟᱹᱠᱛᱤ ᱢᱮᱱᱟᱜ-ᱟ ᱡᱷᱚᱛᱚ ᱦᱚᱲᱟᱜ᱾
ᱦᱩᱸ ᱦᱩᱸ ᱦᱩᱸ᱾ ᱚᱱᱮ ᱡᱮᱛᱚ ᱨᱚᱠᱚᱢ ᱠᱚ ᱜᱮᱭᱟ᱾ ᱢᱟᱱᱮ ᱠᱟᱹᱢᱤ ᱦᱚᱸᱠᱚ ᱠᱟᱹᱢᱤᱭᱟ ᱮᱱᱮᱡ ᱥᱮᱨᱮᱧ ᱦᱚᱸᱠᱚ ᱮᱱᱮᱡ ᱥᱮᱨᱮᱧ ᱜᱮᱭᱟ᱾ ᱦᱩᱸ ᱟᱫᱟ ᱱᱩᱠᱩ ᱫᱚ ᱚᱞᱚᱜ ᱯᱟᱲᱦᱟᱜ ᱦᱚᱸᱠᱚ ᱪᱟᱞᱟᱜ ᱠᱟᱱ ᱜᱮᱭᱟ ᱦᱟᱜ᱾ ᱱᱤᱛᱚᱜ ᱫᱚ ᱞᱟᱜᱽᱵᱷᱟᱜᱽ ᱡᱮᱛᱚ ᱦᱚᱲ ᱜᱮᱠᱚ ᱚᱞᱚᱜ ᱯᱟᱲᱦᱟᱜ ᱠᱟᱱᱟ᱾
ᱦᱩᱸ᱾
ᱦᱩᱸ᱾
ᱟᱨ ᱯᱩᱠᱷᱨᱤ ᱠᱚ ᱢᱮᱱᱟᱜ-ᱟ ᱟᱯᱮ ᱚᱱᱛᱮ?
ᱦᱩᱸ ᱟᱞᱮᱭᱟᱜ ᱢᱮᱱᱟᱜ-ᱟ ᱯᱩᱠᱷᱨᱤ ᱠᱚ᱾ ᱦᱟᱹᱠᱩ ᱠᱚᱞᱮ ᱟᱲᱟᱜ ᱠᱟᱜ ᱠᱚᱣᱟ ᱱᱤᱭᱟᱹ ᱫᱷᱟᱣ ᱦᱚ᱾
ᱦᱩᱸ᱾
ᱦᱩᱸ ᱟᱨ ᱟᱲᱟᱜ ᱠᱚᱞᱮ ᱪᱟᱥ ᱟᱠᱟᱜ-ᱟ᱾
ᱚ ᱪᱮᱜ ᱟᱲᱟᱜ ᱠᱚ?
ᱟᱲᱟᱜ ᱫᱚ ᱦᱟᱜ ᱱᱤᱛᱚᱜ ᱫᱚ ᱠᱟᱹᱣᱨᱟᱹ ᱟᱲᱟᱜ ᱠᱚ᱾ ᱟᱨ ᱤᱭᱟᱹ ᱠᱚ ᱨᱟᱦᱮᱲ ᱠᱚᱞᱮ ᱪᱟᱥ ᱟᱠᱟᱜ-ᱟ ᱤᱱᱟᱹ ᱯᱚᱨᱮ ᱢᱟᱞᱦᱟᱱ, ᱜᱷᱟᱸᱝᱨᱟ, ᱡᱷᱤᱸᱜᱟᱹ᱾
ᱟᱹᱰᱤ ᱠᱤᱪᱷᱩ ᱛᱚ ᱛᱟᱦᱞᱮ?
ᱦᱩᱸ,
ᱟᱞᱮᱥᱮᱫ ᱠᱩᱞ ᱯᱮ᱾
ᱮᱠᱫᱚᱢ ᱱᱤᱦᱟᱹᱛ ᱜᱮ ᱠᱷᱩᱞᱟᱹᱞᱮ ᱦᱟᱜ ᱟᱯᱮᱥᱮᱱ᱾
ᱛᱟᱦᱚᱞᱮ ᱫᱚᱢᱮ ᱵᱟᱨᱚ ᱢᱟᱹᱥᱤᱭᱟᱹ ᱪᱟᱥ ᱟᱯᱮ ᱥᱮ ᱪᱮᱫ?
ᱢᱟᱱᱮ ᱫᱟᱜ ᱨᱮᱱᱟᱜ ᱥᱩᱵᱤᱫᱷᱟ ᱛᱟᱦᱮᱱ ᱠᱷᱟᱱ ᱜᱤ ᱪᱟᱥ
ᱚᱠᱟ ᱴᱚᱴᱷᱟ ᱠᱟᱱᱟ ᱴᱚᱴᱷᱟ ᱫᱚ?
ᱟᱞᱮ ᱱᱚᱛᱮ ᱜᱷᱟᱴᱥᱤᱞᱟᱹ ᱯᱟᱦᱴᱟ ᱱᱚᱛᱮ ᱢᱟᱱᱮ ᱟᱴ ᱠᱩᱥᱤ
ᱚᱻ
ᱦᱩᱸ
ᱢᱟᱱᱮ ᱩᱲᱤᱥᱟ ᱡᱟᱯᱟᱜ ᱵᱚᱰᱟᱨ
ᱦᱩᱸ ᱦᱩᱸ ᱩᱲᱤᱥᱟ ᱡᱟᱯᱟᱜ ᱵᱚᱰᱟᱨ ᱜᱮ ᱢᱟᱱᱮ ᱤᱱᱟᱹ ᱵᱩᱨᱩ ᱦᱟᱱᱟ ᱯᱟᱦᱴᱟ ᱠᱷᱟᱱ ᱜᱮ ᱩᱲᱤᱥᱟ ᱟᱨ ᱵᱩᱨᱩ ᱱᱚᱣᱟ ᱯᱟᱦᱴᱟ ᱠᱷᱟᱱ ᱜᱮ ᱟᱞᱮ ᱱᱚᱛᱮ
ᱚᱻ
ᱡᱮᱢᱚᱱ ᱜᱷᱟᱴᱥᱤᱞᱟ. ᱯᱟᱦᱴᱟ ᱫᱚ ᱠᱚ ᱞᱟᱹᱭᱟ ᱫᱟᱢᱯᱟᱲᱟ ᱫᱷᱟᱲ ᱫᱤᱥᱚᱢ ᱦᱩᱸ ᱮᱱᱠᱷᱟᱡ ᱟᱞᱮ ᱱᱚᱛᱮ ᱫᱚ ᱱᱟᱦᱟᱸᱜ ᱢᱟᱱᱮ ᱟᱴᱠᱩᱥᱤ
ᱚᱻ
ᱦᱩᱸᱦᱩᱸ ᱮᱱᱠᱷᱟᱱ ᱟᱯᱮ ᱫᱚ ᱪᱟᱥ-ᱵᱟᱥ ᱠᱚ ᱫᱚ ᱦᱚᱲᱩ ᱠᱚ ᱫᱚ ᱵᱟᱯᱮ ᱪᱟᱥ-ᱵᱟᱥ ᱵᱟᱲᱟᱭᱟ
ᱪᱟᱥ ᱫᱩ ᱥᱮ ᱨᱚᱠᱚᱢ ᱮᱠᱴᱟ ᱫᱚ ᱵᱟᱝ ᱪᱟᱥ ᱦᱩᱭᱩᱜ ᱜᱮᱭᱟ᱾